ᱦᱮᱞᱳ
ᱦᱮᱸ ᱦᱮᱞᱳ
ᱨᱚᱲ ᱟᱸᱡᱚᱜ ᱠᱟᱱᱟ
ᱦᱮᱸ ᱟᱸᱡᱚᱢᱚᱜ ᱠᱟᱱᱟ
ᱦᱮᱸ ᱡᱚᱦᱟᱨ ᱜᱮ
ᱦᱮᱸ ᱡᱚᱦᱟᱨ ᱜᱮ
ᱦᱮᱸ ᱪᱮᱫ ᱠᱚᱯᱮ ᱪᱤᱠᱟᱹ ᱵᱟᱲᱟᱭᱮᱫᱟ
ᱪᱮᱫ ᱦᱚᱸ ᱵᱟᱝᱜᱮ ᱫᱩᱲᱩᱵ ᱵᱟᱲᱟ ᱦᱩᱭ ᱟᱠᱟᱱᱟ ᱚᱲᱟᱜ ᱠᱚᱨᱮᱜ ᱜᱮ
ᱚ ᱡᱚᱢ ᱠᱚᱫᱚ ᱦᱩᱭᱱᱟ
ᱦᱮᱸ ᱡᱚᱢ ᱠᱚ ᱦᱩᱭ ᱟᱠᱟᱱᱟ
ᱚ ᱟᱪᱪᱷᱟ ᱛᱟᱦᱚᱞᱮ ᱟᱯᱮ ᱥᱮᱫ ᱫᱚ ᱪᱮᱫᱠᱟᱭ ᱫᱟᱜ ᱫᱟ
ᱦᱚᱸ ᱫᱟᱜ ᱫᱚ ᱫᱟᱜ ᱡᱟᱹᱲᱤᱭᱫᱟ ᱚᱱᱠᱟ ᱚᱱᱠᱟ
ᱚ ᱟᱪᱪᱷᱟ ᱦᱩᱲᱩ ᱠᱚᱫᱚ ᱯᱮ ᱨᱚᱦᱚᱭ ᱪᱟᱵᱟ ᱠᱮᱫᱟ ᱥᱮ ᱵᱟᱝ
ᱦᱮᱸ ᱦᱩᱲᱩ ᱠᱚᱫᱚ ᱨᱚᱦᱚᱭ ᱪᱟᱵᱟ ᱦᱩᱭ ᱟᱠᱟᱱᱟ
ᱚ ᱛᱟᱦᱚᱞᱮ ᱟᱢ ᱫᱚ ᱪᱮᱫ ᱠᱚᱢ ᱪᱤᱠᱟᱹ ᱵᱟᱲᱟᱭᱜᱤᱭᱟ
ᱦᱚᱸ ᱤᱧ ᱫᱚ ᱵᱟᱭᱨᱮ ᱱᱤᱛᱚᱜ ᱫᱚ ᱢᱤᱱᱟᱹᱧᱟ ᱵᱟᱭᱨᱮ ᱠᱟᱹᱢᱤᱧ ᱦᱮᱡ ᱟᱠᱟᱱᱟ
ᱚ ᱵᱟᱦᱨᱮ ᱨᱮᱫᱚ ᱵᱟᱦᱨᱮ ᱨᱮᱫᱚ ᱪᱮᱫ ᱠᱚᱢ ᱠᱟᱹᱢᱤ ᱵᱟ
ᱵᱟ ᱟᱹᱰᱤ ᱦᱟᱞᱠᱟ ᱪᱷᱳᱴᱳ ᱠᱳᱢᱯᱟᱱᱤ ᱥᱚᱨᱠᱟᱨᱤᱭᱟᱜ ᱛᱟᱦᱮᱸ ᱠᱟᱱᱟ ᱠᱳᱢᱯᱟᱱᱤ ᱜᱮᱢᱤᱧ ᱦᱮᱡ ᱟᱠᱟᱱᱟ ᱠᱤᱱᱤᱧ
ᱚᱸ ᱟᱪᱪᱷᱟ ᱟᱨ ᱚᱞ ᱯᱟᱲᱦᱟᱣ ᱠᱚᱫᱚ
ᱚᱞᱚᱜ ᱯᱟᱲᱦᱟᱜ ᱠᱚᱫᱚ ᱮᱭᱤᱴ ᱫᱩᱲᱩᱵ ᱵᱟᱲᱟ ᱦᱩᱭ ᱟᱠᱟᱱᱟ ᱟᱫᱚ ᱵᱟᱹᱦᱩ ᱠᱚ ᱟᱱᱤᱡ ᱦᱩᱭᱩᱜ ᱠᱷᱟᱱ ᱩᱱ ᱫᱚ ᱡᱚᱢ ᱦᱚᱪᱚ ᱠᱚ ᱦᱩᱭᱩᱜᱼᱟ ᱛᱚ᱾
ᱚ ᱟᱪᱪᱷᱟ ᱚᱱᱟ ᱠᱷᱟᱛᱮ ᱟᱫᱚ ᱵᱟᱭᱨᱮ ᱠᱟᱹᱢ ᱥᱮᱱ ᱟᱠᱟᱱᱟ?
ᱦᱚ ᱵᱟᱦᱩ ᱫᱚ ᱫᱚᱢᱮ ᱵᱟᱭ ᱠᱟᱹᱢᱤᱭᱟᱭ ᱠᱷᱟᱹᱞᱤ, ᱦᱮᱸ?
ᱚ ᱛᱟᱦᱚᱞᱮ ᱵᱟᱹᱦᱩ ᱫᱚ ᱪᱮᱫᱠᱟ?
ᱵᱟᱹᱦᱩ ᱦᱚᱸ ᱮᱢᱚᱱ ᱵᱟᱹᱦᱩ ᱞᱤᱧ ᱟᱹᱜᱩ ᱟᱹᱱᱤᱡᱼᱟ᱾
ᱦᱩᱸ᱾
ᱠᱟᱹᱢᱤ ᱫᱚ ᱩᱱᱟᱹᱜ ᱵᱟᱭ ᱠᱟᱹᱢᱤᱭᱟ, ᱠᱷᱟᱹᱞᱤ ᱨᱤᱞᱥ ᱵᱷᱤᱰᱭᱳ ᱜᱮ ᱵᱮᱱᱟᱣ ᱵᱟᱲᱟᱭᱟ᱾
ᱚᱸ ᱟᱪᱪᱷᱟ᱾ ᱚ ᱛᱟᱦᱮ ᱦᱩ ᱦᱩᱲ ᱨᱚᱭ ᱠᱚᱫᱚᱭ ᱵᱟᱲᱟᱭ ᱟ ᱥᱮ ᱵᱟᱝᱟ ᱵᱚᱦᱩ ᱫᱚ?
ᱵᱟ ᱵᱟ ᱦᱩᱲᱩ ᱨᱮᱦᱚᱸᱭ ᱠᱚᱦᱚᱸ ᱵᱟᱭ ᱪᱟᱜ ᱜᱮ᱾ ᱠᱷᱞᱤ ᱤᱥᱴᱟᱜᱮᱨᱟᱢ ᱚᱱᱞᱟᱭᱤᱱ ᱨᱮᱜᱮ ᱧᱟᱢᱮᱭᱟᱵᱤᱱ ᱥᱚᱵ ᱥᱚᱢᱳᱭ
ᱚ ᱟᱪᱪᱷᱟ, ᱟᱨ ᱜᱤᱫᱽᱨᱟᱹ ᱯᱤᱫᱽᱨᱟᱹ ᱫᱚ ᱢᱮᱱᱟᱜ ᱠᱚᱣᱟ ᱥᱮ ᱵᱟᱝ?
ᱦᱚᱹ ᱜᱤᱫᱽᱨᱟᱹ ᱵᱭᱟ ᱦᱮᱱᱟᱜ ᱠᱤᱱᱟ ᱢᱤᱫᱴᱟᱝ ᱠᱚᱲᱟ ᱜᱤᱫᱽᱨᱟᱹ, ᱢᱤᱫᱴᱟᱝ ᱠᱩᱲᱤ ᱜᱤᱫᱽᱨᱟᱹ᱾
ᱚ ᱩᱱᱠᱤᱱ ᱛᱤᱱᱟᱹᱜ ᱫᱤᱱ ᱢᱟᱨᱟᱝ ᱢᱟᱨᱟᱝᱼᱟ ᱠᱤᱱ‌ ᱛᱤᱱᱟ. ᱜ ᱨᱮᱠᱤᱱ ᱚᱞᱚᱜ ᱠᱟᱱᱟ?
ᱦᱚᱸ ᱢᱤᱫᱴᱟᱝ ᱫᱚ ᱱᱚᱜᱼᱚᱭ ᱥᱳᱲᱮ ᱤᱥ ᱠᱚ ᱦᱚᱵᱚᱱ ᱯᱨᱟᱭᱢᱟᱨᱤ ᱥᱤᱥᱠᱩᱞ ᱨᱮᱜᱮ᱾
ᱦᱩᱸ᱾
ᱟᱨ ᱢᱤᱫᱴᱟᱝ ᱫᱚ ᱱᱤᱭᱟᱹ ᱫᱟ ᱯᱟᱭᱤᱯ ᱨᱮ ᱨᱟᱠᱟᱵ ᱱᱟᱭ᱾
ᱚ ᱟᱪᱪᱷᱟ, ᱵᱮᱥ ᱜᱮ᱾
ᱟᱹᱵᱤᱱ ᱫᱚᱵᱤᱱ ᱪᱮᱫ ᱵᱤᱱ ᱪᱤᱠᱟᱹᱭ ᱜᱮᱭᱟ?
ᱟᱹᱞᱤᱧ ᱦᱚᱞᱤᱧ ᱡᱟᱶᱟᱭ ᱠᱟᱱᱟ, ᱟᱹᱰᱤᱫᱤᱱ ᱨᱮ ᱡᱟᱶᱟᱭ ᱟᱠᱟᱫ ᱞᱤᱧᱟᱹ ᱠᱚ ᱚᱲᱟᱜ ᱠᱷᱚᱡ ᱜᱮ᱾ ᱛᱟᱨ ᱯᱚᱨ ᱡᱟᱶᱟᱭ ᱦᱚᱭ ᱧᱩᱭᱟ ᱢᱟᱛᱟᱞ ᱜᱮᱭᱟᱭ ᱫᱚᱢᱮ᱾ ᱦᱟᱥᱟ ᱠᱚ ᱵᱟᱭ ᱟᱡᱚᱢᱟ ᱥᱤᱧᱥᱟᱹᱨᱟ ᱧᱩᱭᱟ᱾ ᱛᱟᱨ ᱯᱚᱨᱮ ᱟᱞᱮ ᱪᱟᱥ ᱵᱟᱥ ᱠᱚᱩᱜᱮ ᱢᱮᱱᱟᱜ ᱠᱩᱭᱥ ᱡᱟᱭᱜᱟ ᱠᱚᱫᱚ ᱵᱷᱟᱞᱮ ᱢᱮᱱᱟᱜ ᱟᱛᱚ ᱪᱟᱥ ᱵᱟᱥᱟᱭ᱾ ᱪᱟᱥ ᱵᱟᱥ ᱟᱞᱮ ᱚᱱᱟ ᱠᱚᱜᱞᱮ ᱡᱚᱢᱟ, ᱥᱚᱵᱽᱡᱤ ᱠᱚ ᱢᱟᱡᱷᱮ ᱢᱟᱡᱷᱮ ᱤᱧ ᱤᱫᱤᱭᱟ ᱦᱟᱴᱠᱩ ᱦᱟᱴ ᱠᱚᱨᱮᱧ ᱟᱹᱠᱷᱨᱤᱧᱟ ᱥᱚᱵᱽᱡᱤ ᱠᱚᱞᱮ ᱪᱟᱥᱟᱛᱚ ᱟᱭᱢᱟ ᱠᱤᱪᱷᱩ ᱥᱚᱵᱽᱡᱤ ᱵᱮᱸᱜᱟᱲ ᱠᱚ, ᱯᱩᱨᱟᱹᱭ ᱠᱚ, ᱠᱚᱸᱰᱟ ᱠᱚ ᱡᱷᱚᱛᱚ ᱞᱮᱠᱟᱱᱟᱜ ᱥᱚᱵᱽᱡᱤ ᱞᱮ ᱪᱟᱥᱟ ᱛᱚ᱾ ᱛᱚ ᱪᱟᱥ ᱵᱟᱥ ᱛᱮᱜᱮ ᱥᱚᱝᱥᱟᱨ ᱫᱚ ᱪᱟᱹᱞᱩᱜ ᱠᱟᱱ ᱛᱟᱞᱮᱭᱟ᱾ ᱟᱵᱟᱨ ᱱᱤᱛᱳᱜ ᱫᱚ ᱱᱚᱜᱼᱚᱭ ᱨᱚᱦᱚᱭ ᱠᱟᱹᱢᱤ ᱮᱦᱚᱵ ᱠᱟᱱᱟ ᱟᱫᱚ ᱨᱚᱦᱚᱭ ᱠᱚ ᱪᱟᱞᱟᱜᱣ ᱦᱩᱭᱩᱜᱼᱟ᱾
ᱛᱟᱦᱚᱞ ᱜᱤᱫᱨᱟᱹ ᱯᱤᱫᱨ. ᱦᱚᱛᱚ?
ᱜᱤᱫᱽᱨᱟᱹ ᱫᱚ ᱟᱹᱣᱨᱤ ᱵᱪᱩᱜ ᱠᱚᱣᱟ ᱱᱤᱛᱚᱜ ᱫᱚ, ᱜᱚᱴᱟ ᱜᱩᱴᱤ ᱜᱮᱭᱟᱞᱤᱧ᱾ ᱟᱫᱚ ᱱᱚᱝᱠᱟᱭ ᱧᱩᱭ ᱫᱟ ᱛᱚ, ᱟᱫᱚ ᱚᱠᱟ ᱵᱷᱚᱨᱟᱛᱮ ᱜᱤᱫᱽᱨᱟᱹ ᱠᱚᱢ ᱦᱟᱛᱣ ᱠᱚᱣᱟ᱾ ᱦᱩᱸ᱾
ᱟᱪ
ᱦᱮᱸ
ᱫᱟᱜ ᱡᱟᱹᱲᱤ ᱠᱚᱫᱚ ᱪᱮᱫᱠᱟ?
ᱫᱟᱜ ᱡᱟᱹᱲᱤᱭ ᱫᱟᱭ ᱫᱟᱜ ᱱᱚᱱ ᱛᱮ ᱫᱚᱢᱮᱭ ᱫᱟᱜ ᱡᱟᱹᱲᱤᱭ ᱫᱟᱭ᱾ ᱱᱚᱛᱮ ᱫᱟᱜ ᱫᱟᱜ ᱛᱮᱜᱮ ᱨᱟᱱ ᱠᱚ ᱪᱟᱞᱟᱣ ᱦᱩᱭᱩᱜ ᱠᱟᱱᱟ᱾ ᱟᱵᱟᱨ ᱱᱮᱛᱟᱨ ᱱᱮᱛᱟᱨ ᱡᱟ ᱫᱤᱱ ᱧᱮᱞᱚᱜ ᱠᱟᱱᱟ, ᱫᱟᱜ ᱡᱟᱹᱲᱤ ᱠᱷᱚᱱ ᱵᱟᱹᱲᱛᱤ ᱛᱤ ᱚᱱᱮ ᱦᱩᱰᱩᱨ ᱵᱤᱡᱽᱞᱤᱭᱟᱭ ᱫᱚᱢᱮ, ᱪᱴᱟᱹᱨ ᱠᱚ ᱫᱚᱢᱮ ᱧᱩᱨᱦᱩᱜ ᱠᱟᱱᱟ ᱛᱚ᱾ ᱦᱮᱸ ᱟᱫᱚ ᱚᱱᱟ ᱦᱚᱸ ᱵᱚᱛᱚᱨ ᱫᱟᱜ ᱡᱟᱹᱲᱤ ᱨᱮ ᱠᱷᱮᱛ ᱠᱚᱨᱮᱢ ᱪᱟᱞᱟᱜᱼᱟ᱾ ᱱᱚᱜᱼ ᱱᱚᱝᱠᱟ ᱦᱩᱰᱨ ᱵᱤᱡᱽᱞᱤ ᱫᱚ ᱱᱮᱛᱟᱨ ᱢᱟ ᱫᱚᱢᱮ ᱦᱚᱲ ᱠᱚ ᱧᱩᱨᱟᱣ ᱟᱠᱚ ᱠᱟᱱᱟ᱾ ᱵᱚᱛᱚᱨ ᱜᱮ, ᱦᱚᱭ ᱫᱩᱥᱚᱱ ᱠᱚ ᱵᱟᱨᱤᱡ ᱪᱟᱵᱟ ᱠᱟᱱᱟ ᱛᱚ᱾ ᱛᱟᱨ ᱢᱚᱱᱮ ᱡᱟᱦᱟᱸ ᱦᱮᱸ ᱱᱮᱛᱟᱨ ᱢᱟ ᱧᱮᱞᱚᱜ ᱠᱟᱱᱟ, ᱵᱤᱨ ᱵᱩᱨᱩ ᱫᱟᱨᱮ ᱱᱟᱹᱲᱤ ᱠᱚ ᱢᱟᱜ ᱠᱟᱛᱮᱜ ᱯᱷᱮᱠᱴᱨᱤ ᱠᱚᱠᱚ ᱵᱮᱱᱟᱣ ᱫᱟ ᱛᱚ᱾ ᱯᱷᱮᱠᱴᱨᱤ ᱠᱚ ᱠᱟᱨᱠᱷᱟᱱᱟ ᱠᱚ ᱛᱟᱯᱚᱨ ᱚᱸᱰᱮ ᱠᱷᱚᱱ ᱫᱷᱩᱣᱟᱹ ᱠᱚ ᱠᱚ ᱩᱰᱩᱠᱚᱜ ᱠᱟᱱᱟ ᱫᱚᱢᱮ ᱚᱱᱟ ᱠᱚᱛᱮ ᱦᱚᱭ ᱠᱚ ᱵᱟᱹᱲᱤᱡᱚᱜ ᱠᱟᱱᱟ ᱛᱟᱦᱚᱞᱮ ᱦᱚᱭ ᱠᱚ ᱵᱟᱹᱲᱤᱡᱚᱜ ᱠᱟᱱᱟ᱾ ᱵᱟᱠᱷᱟᱡ ᱢᱚᱛᱚ ᱟᱵᱚᱦᱟᱣᱟ ᱯᱟᱞᱴᱟᱜ ᱠᱟᱱᱟ ᱫᱟᱜ ᱡᱟᱹᱲᱤ ᱥᱮ ᱥᱚᱢᱚᱭ ᱛᱮ ᱢᱚᱛᱚ ᱵᱟᱝ ᱦᱩᱭᱩᱜᱭ ᱠᱟᱱᱟ᱾ ᱟᱨ ᱵᱤᱡᱽᱞᱤ ᱠᱮᱜᱟᱭ ᱦᱩᱰᱩᱨ ᱵᱤᱡᱽᱞᱤ ᱠᱚ ᱡᱮᱴᱮᱨ ᱠᱚ ᱫᱚᱢᱮ ᱧᱩᱨᱩᱜ ᱠᱟᱱᱟ ᱚᱱᱟ ᱠᱚᱨᱮᱱᱟᱜ ᱵᱛᱚᱨ ᱱᱮᱛᱟᱨ ᱫᱚ᱾ ᱦᱮᱸ ᱵᱟᱝ ᱦᱮᱸ
ᱪᱮᱫ ᱦᱚᱸ ᱚᱱᱠᱟᱭ ᱫᱟᱭ ᱵᱟᱝ ᱫᱚ ᱵᱟᱝ
ᱦᱮᱸ
ᱦᱩᱰᱩᱨ ᱵᱤᱡᱽᱞᱤ ᱫᱚ ᱠᱚᱢ ᱜᱮ ᱦᱩᱭᱩᱜ ᱠᱟᱱᱟ ᱫᱟᱜ ᱡᱟᱹᱲᱤ ᱜᱮ ᱵᱮᱥᱤ ᱦᱩᱭᱩᱜ ᱠᱟᱱᱟ᱾
ᱚ ᱟᱪᱪᱷᱟ ᱛᱟᱨᱯᱚᱨ ᱡᱟᱦᱟᱸᱮ ᱞᱮᱠᱟ ᱧᱮᱞᱚᱜ ᱠᱟᱱᱟ᱾ ᱛᱫᱚ ᱪᱟᱥ ᱵᱟᱥ ᱨᱮᱦᱚᱸ ᱫᱚᱢᱮ ᱵᱤᱥ ᱠᱚ ᱥᱟᱨ ᱠᱚᱠᱚ ᱮᱢᱚᱜ ᱠᱟᱱᱟ ᱡᱟᱦᱟᱸ ᱠᱷᱟᱹᱛᱤᱨ ᱚᱛ ᱦᱟᱥᱟ ᱠᱚ ᱠᱷᱟᱨᱟᱯᱚᱜ ᱠᱟᱱᱟ ᱯᱟᱲᱟᱣᱚᱜ ᱠᱟᱱᱟ ᱱᱮᱛᱟᱨ ᱢᱟ ᱧᱮᱞᱚᱜ ᱠᱟᱱᱟ ᱥᱤᱛᱩᱝ ᱠᱚᱦᱚ ᱫᱚᱢᱮ ᱥᱤᱛᱩᱝ ᱫᱟᱭ ᱛᱚ᱾
ᱦᱮᱸ
ᱞᱟᱦᱟᱛᱮ ᱡᱮᱨᱚᱠᱚᱢ ᱚᱱᱠᱟ ᱮᱴᱟᱜ ᱥᱟᱨ ᱠᱚᱫᱚ ᱵᱟᱠᱚ ᱮᱢᱟᱜ ᱠᱟᱱ ᱛᱟᱦᱮᱸᱫ ᱥᱩᱫᱷᱩ ᱚᱱᱟ ᱡᱟᱦᱟᱸ᱾ ᱜᱩᱨᱤᱡ ᱥᱟᱶ ᱦᱩᱭᱩᱜ ᱦᱩᱭᱩᱜ ᱠᱟᱱ ᱛᱟᱦᱮᱸᱫ, ᱚᱱᱟ ᱠᱚᱛᱮ ᱜᱮ ᱥᱩᱫᱷᱩ ᱚᱱᱟ ᱠᱚᱜᱮ ᱠᱚ ᱥᱩᱫᱷᱩ ᱠᱚ ᱮᱢᱟᱜ ᱠᱟᱱ ᱛᱟᱦᱮᱸᱱ ᱜᱟᱹᱭ ᱜᱩᱨᱤᱡ᱾ ᱟᱨ ᱚᱱᱠᱟ ᱮᱴᱟᱜ ᱵᱤᱥ ᱠᱚᱫᱚ ᱵᱟᱠᱚ ᱮᱢᱟᱜ ᱠᱟᱱ ᱛᱟᱦᱮᱸᱫ᱾ ᱟᱨ ᱱᱮᱛᱟᱨ ᱢᱟ ᱧᱮᱞᱚᱜ ᱠᱟᱱᱟ ᱫᱚᱢᱮ ᱚᱱᱟ ᱵᱮᱥ ᱠᱚ᱾ ᱟᱨ ᱱᱮᱛᱟᱨ ᱫᱚ ᱩᱱᱠᱩ ᱛᱤᱡᱩ ᱠᱚᱦᱚᱸ ᱫᱚᱢᱮ ᱠᱚ ᱵᱟᱹᱲᱛᱤ ᱠᱟᱱᱟ᱾ ᱫᱚᱢᱮ ᱠᱚ ᱡᱚᱢ ᱫᱟ᱾
ᱦᱳᱭ ᱦᱚᱭ ᱦᱸᱥᱤᱫ ᱠᱚᱦᱚᱸ ᱵᱟᱹᱲᱤᱡ
ᱦᱚᱸ ᱦᱳᱭ ᱚᱱᱟ ᱠᱷᱟᱹᱛᱤᱨ ᱜᱮᱛᱚ ᱟᱫᱚ, ᱵᱟᱝ ᱮᱢᱟᱜ ᱛᱮᱦᱚᱸ ᱛᱚ ᱵᱟᱝ ᱜᱟᱱᱚᱜᱼᱟ ᱯᱷᱚᱥᱚᱞ ᱵᱮᱥᱴᱷᱤᱠ ᱵᱟᱝ ᱦᱩᱭᱩᱜᱼᱟ᱾ ᱟᱨ ᱮᱢᱟᱜ ᱛᱮᱦᱚᱸ ᱱᱚᱜᱼᱚ ᱱᱚᱝᱠᱟ ᱦᱟᱥᱟ ᱠᱚ ᱠᱷᱟᱨᱟᱯᱚᱜ ᱠᱟᱱᱟ᱾ ᱯᱟᱲᱟᱜᱚᱜ ᱠᱟᱱᱟ ᱧᱮᱞᱚᱜ ᱠᱟᱱᱟ ᱱᱚᱝᱠᱟ ᱢᱤᱫᱴᱟᱝ ᱟᱹᱰᱤ ᱵᱟᱹᱲᱤᱡ ᱯᱚᱨᱤᱥᱛᱷᱤᱛᱤ ᱡᱟᱦᱟᱸ ᱫᱚᱠᱚ ᱞᱟᱹᱭᱟ ᱢᱮᱱᱟᱜᱼᱟ ᱪᱟᱹᱞᱩᱜ ᱠᱟᱱᱟ ᱵᱟᱹᱭ ᱵᱟᱹᱭᱛᱮ ᱦᱮᱸ ᱵᱟᱝ᱾ ᱡᱛᱚ ᱛᱚᱯᱚᱨ ᱨᱩᱣᱟᱹ ᱦᱟᱹᱥᱩ ᱠᱚᱦᱚᱸ ᱫᱚᱢᱮ ᱧᱟᱧᱟᱢ ᱠᱟᱱᱟ ᱡᱮᱨᱚᱠᱚᱢ ᱦᱟᱱᱮ, ᱦᱮᱸ ᱢᱤᱫ ᱥᱮᱨᱢᱟ ᱩᱰᱩᱠ ᱮᱱ ᱠᱳᱨᱳᱱᱟ ᱵᱷᱟᱭᱨᱟᱥ ᱡᱟᱦᱟᱸ ᱫᱚ ᱠᱚᱞᱮ ᱥᱟᱵ ᱛᱮᱜᱮ ᱯᱟᱥᱱᱟᱜ ᱠᱟᱱᱟ ᱦᱮᱸ ᱵᱟᱝ ᱠᱷᱩᱜ ᱛᱮ ᱠᱷᱩᱜ ᱛᱮ ᱥᱟᱵ ᱛᱮ ᱟᱞᱮᱥᱮᱫ ᱢᱟ ᱦᱮᱸ ᱦᱮᱸ ᱟᱞᱮᱥᱮᱫ ᱢᱟ ᱚᱲᱟᱜ ᱠᱷᱚᱱ ᱦᱚᱸ ᱵᱟᱠᱚ ᱩᱰᱩᱠ ᱦᱚᱪᱚ ᱠᱟᱱ ᱛᱟᱦᱮᱸᱫ ᱚᱱᱠᱟ ᱡᱟᱦᱟᱸ ᱥᱮᱫ ᱜᱮᱢ ᱪᱟᱞᱟᱜᱼᱟ ᱢᱟᱜᱥ ᱦᱚᱨᱚᱜ ᱠᱟᱛᱮᱜ ᱟᱹᱰᱩᱜ ᱦᱩᱭᱩᱜ ᱛᱟᱢᱟ᱾
ᱦᱮᱸ ᱜᱚᱴᱟ ᱟᱞᱮ ᱥᱮᱜ ᱦᱚᱸ ᱟᱨᱦᱚ ᱵᱷᱮᱠᱥᱤᱱ ᱠᱚ ᱪᱮᱫ ᱨᱟᱱ ᱦᱚᱸᱠᱚ ᱮᱢᱚᱜ ᱠᱟᱱ ᱛᱟᱦᱮᱸᱫ᱾
ᱦᱳᱭ ᱛᱟᱯᱚᱨ ᱧᱮᱞᱚᱜ ᱠᱟᱱ ᱛᱟᱦᱮᱸᱫ ᱡᱮ ᱡᱟᱦᱟᱸᱭ ᱵᱟᱨᱮ ᱠᱟᱹᱢᱤ ᱠᱚ ᱪᱟᱞᱟᱣ ᱠᱟᱱ ᱛᱟᱦᱮᱸᱫ ᱩᱱᱠᱩ ᱠᱚᱢᱟ ᱛᱚᱠᱷᱚᱱ ᱢᱟ ᱠᱟᱹᱢᱤ ᱠᱚ ᱡᱚᱠᱷᱚᱱ ᱵᱚᱱᱫᱚᱭᱮᱱ ᱛᱟᱠᱚᱣᱟ ᱛᱟᱦᱚᱞᱮ ᱩᱱᱠᱩ ᱡᱚᱠᱷᱚᱱ ᱚᱲᱟᱜ ᱠᱚ ᱮᱸ ᱚᱲᱟᱜ ᱠᱚ ᱡᱚᱠᱷᱚᱱ ᱠᱚ ᱦᱮᱡ ᱮᱱᱟ ᱟᱹᱛᱩ ᱠᱚ ᱵᱟᱠᱚ ᱵᱚᱞᱚ ᱦᱚᱪᱚᱣᱟ ᱠᱚ ᱠᱟᱱ ᱛᱟᱦᱮᱸᱫ ᱟᱹᱛᱩ ᱵᱟᱨᱮ ᱨᱮ ᱢᱤᱫ ᱢᱮᱥᱮᱬ ᱠᱚ ᱠᱩᱢᱵᱟᱹᱣᱟᱠ ᱠᱟᱱ ᱛᱟᱦᱮᱸᱜ ᱟᱫᱚ ᱚᱸᱰᱮ ᱢᱤᱫ ᱥᱚᱯᱛᱟ ᱠᱚ ᱫᱚᱦᱚ ᱦᱚᱪᱚ ᱛᱟᱦᱮᱸᱜ
ᱛᱟᱯᱚᱨᱮ ᱦᱟᱸ ᱟᱞᱮᱥᱮᱫ ᱦᱚᱸ ᱚᱱᱠᱟ ᱜᱮ ᱦᱩᱭᱩᱜ ᱠᱟᱱᱛᱮ ᱠᱩᱞ ᱛᱟᱦᱮᱸ ᱠᱟᱱ ᱤᱥᱠᱩᱞ ᱚᱲᱟᱜ ᱨᱮᱜᱮ ᱡᱚᱛᱚ ᱠᱚ ᱫᱚᱦᱚᱭᱮᱫ ᱠᱚ ᱛᱟᱦᱮᱸᱫ ᱛᱟᱨ ᱯᱟᱭ ᱚᱲᱟᱜ ᱠᱚ ᱜᱩᱡ ᱠᱚ ᱛᱟᱦᱮᱸᱫ
ᱦᱳᱭ ᱱᱚᱝᱠᱟ ᱚᱱᱠᱟ ᱢᱤᱫᱴᱟᱝ
ᱡᱮᱦᱮᱛᱩ ᱵᱟᱭᱨᱮ ᱫᱤᱥᱚᱢ ᱠᱷᱚᱱᱟᱜ ᱠᱚ ᱦᱮᱡ ᱠᱟᱱᱟ ᱯᱟᱪᱮᱫ ᱨᱳᱜᱽ ᱟᱡᱟᱨ ᱧᱟᱢ ᱠᱟᱱᱟ
ᱦᱮᱸ ᱡᱮᱦᱮᱛᱩ ᱱᱟᱣᱟ ᱵᱷᱟᱨᱚᱛ ᱫᱤᱥᱚᱢ ᱠᱷᱚᱱᱜᱮ ᱦᱮᱡ ᱠᱟᱱᱟ ᱥᱮ
ᱦᱩᱸ
ᱨᱳᱜᱽ ᱟᱡᱟᱨ ᱢᱟ ᱚᱱᱮ ᱚᱱᱠᱟ ᱟᱭᱢᱟ ᱠᱤᱪᱷᱩ ᱨᱳᱜᱽ ᱵᱤᱢᱟᱨ ᱦᱤᱡᱩᱜ ᱠᱟᱱᱟ᱾ ᱛᱟᱯᱚᱨ ᱨᱩᱣᱟᱹ ᱦᱟᱹᱥᱩ ᱱᱮᱛᱟᱨ ᱫᱚ ᱦᱟᱨᱴ ᱮᱴᱮᱠ ᱠᱚ ᱡᱟᱹᱥᱛᱤ ᱛᱤ ᱦᱩᱭᱩᱜ ᱠᱟᱱᱟ ᱡᱮᱦᱮᱛᱩ ᱢᱳᱵᱟᱭᱤᱞ ᱱᱮᱛᱟᱨ ᱫᱚ ᱤᱱᱴᱟᱨᱱᱮᱴ ᱡᱩᱜᱽ ᱥᱮ ᱡᱟᱹᱥᱛᱤ ᱢᱳᱵᱟᱭᱤᱞ ᱠᱚᱵᱚ ᱜᱷᱟᱱᱴᱟᱭᱮᱫᱟ ᱫᱤᱱ ᱥᱟᱨᱟ ᱯᱷᱳᱱ ᱠᱚᱵᱚ ᱠᱚᱭᱚᱜ ᱠᱟᱜ ᱠᱟᱱᱟ᱾ ᱞᱟᱦᱟᱛᱮ ᱡᱮᱨᱚᱠᱚᱢ ᱜᱤᱫᱽᱨᱟᱹ ᱯᱤᱫᱽᱨᱟᱹ ᱦᱩᱰᱤᱧ ᱜᱮᱠᱚ ᱛᱟᱦᱮᱸ ᱠᱟᱱᱟ᱾ ᱥᱮ ᱟᱵᱚᱸ ᱡᱚᱠᱷᱚᱱ ᱦᱩᱰᱤᱧ ᱜᱮᱵᱚᱱ ᱛᱟᱦᱮᱸ ᱠᱟᱱᱟ᱾ ᱯᱷᱳᱱ ᱠᱚᱫᱚ ᱵᱟᱝ ᱛᱟᱦᱮᱸ ᱠᱟᱱ ᱛᱟᱵᱚᱱᱟ᱾
ᱩᱱᱟᱹᱜ ᱫᱚ ᱯᱷᱳᱱ ᱠᱚᱫᱚ ᱵᱟᱝ ᱛᱟᱦᱮᱸ ᱠᱟᱱᱟ᱾ ᱯᱷᱳᱱ ᱫᱷᱚᱨᱢᱚ ᱱᱟ ᱫᱷᱚᱨᱢᱚ ᱪᱮᱫ ᱦᱚᱸ ᱵᱟᱝ ᱵᱟᱲᱟᱭ ᱦᱩᱭᱩᱜ ᱛᱟᱦᱮᱸᱫ᱾
ᱦᱚ ᱟᱨ ᱮᱛᱟᱨᱮᱱ ᱜᱤᱫᱽᱨᱟᱹ ᱦᱮᱸ ᱟᱨ ᱱᱮᱛᱟᱨ ᱨᱮᱱ ᱜᱤᱫᱽᱨᱟᱹ ᱢᱟ ᱜᱤᱫᱽᱨᱟᱹ ᱠᱷᱚᱜ ᱜᱮ ᱯᱷᱳᱱ ᱡᱚᱛᱚᱱᱟᱜ ᱜᱮ ᱯᱷᱳᱱ ᱯᱷᱳᱱ ᱡᱩᱫᱤ ᱵᱟᱱ ᱮᱢᱟᱭᱟ ᱫᱟᱠᱟ ᱵᱟᱭ ᱡᱚᱢᱟ ᱯᱷᱳᱱ ᱡᱩᱫᱤ ᱵᱟᱢ ᱧᱮᱞ ᱦᱚᱪᱚᱭᱟ ᱚᱞᱚᱜ ᱯᱟᱲᱦᱟᱜ ᱵᱟᱭ ᱪᱟᱞᱟᱜᱼᱟ᱾ ᱥᱮ ᱡᱟᱦᱟᱸ ᱱᱳᱴᱤᱥ ᱠᱚᱦᱚᱸ ᱱᱮᱛᱟᱨ ᱢᱟ ᱡᱚᱛᱚ ᱯᱷᱳᱱ ᱠᱚᱛᱮ ᱜᱮ ᱛᱟᱦᱞᱮ ᱯᱷᱳᱱ ᱦᱚᱸ ᱮᱢ ᱛᱮᱜᱮ ᱦᱩᱭᱩᱜᱼᱟ᱾
ᱟᱵᱚ ᱟᱞᱮ ᱟᱵᱚ ᱟᱵ ᱴᱮᱢ ᱨᱮᱫᱚ ᱯᱤᱭᱚᱱ ᱥᱤᱥᱴᱮᱢ ᱛᱟᱦᱮᱸ ᱠᱟᱱᱟ ᱡᱟᱦᱟᱱᱟᱜ ᱜᱮ ᱡᱟᱦᱟᱸ ᱪᱤᱠᱟᱹᱜᱼᱟ᱾
ᱦᱮᱸ
ᱡᱟᱦᱟᱱᱟᱜ ᱜᱮ ᱯᱩᱱ ᱠᱚᱢ ᱪᱤᱴᱷᱤ ᱡᱩᱜᱽ ᱵᱮᱥᱤ ᱛᱟᱦᱮᱸ ᱠᱟᱱᱟ᱾
ᱦᱮᱸ ᱛᱚᱠᱷᱚᱱ ᱫᱚ ᱪᱤᱴᱷᱤ ᱥᱟᱠᱟᱢ ᱛᱮ ᱡᱚᱛᱚ ᱠᱟᱹᱢᱤ ᱦᱚᱨᱟ ᱪᱟᱹᱞᱩᱜ ᱠᱟᱱ ᱛᱟᱦᱮᱸᱫ᱾ ᱟᱨ ᱱᱮᱛᱟᱨ ᱫᱚ ᱯᱷᱳᱱ ᱛᱮᱜᱮ ᱛᱟᱦᱚᱞᱮ ᱢᱤᱫᱴᱟᱝ ᱜᱤᱫᱽᱨᱟᱹ ᱯᱷᱳᱱ ᱪᱮᱫ ᱞᱮᱠᱟ ᱵᱢ ᱮᱢᱟᱦᱟᱭᱟ ᱡᱩᱫᱤ ᱫᱚᱨᱠᱟᱨ ᱛᱟᱭ ᱞᱟᱹᱭᱟᱭ ᱡᱮ ᱦᱟᱱᱟ ᱠᱚ ᱵᱷᱮᱡᱟᱤᱧ ᱠᱟᱱᱟ ᱥᱤᱥᱠᱩᱞ ᱠᱷᱚᱡ ᱥᱮ ᱱᱟᱣᱟ ᱠᱚ ᱵᱷᱮᱡᱟᱤᱧ ᱠᱟᱱᱟ ᱠᱚᱞᱮᱡ ᱠᱷᱚᱡ ᱛᱟᱦᱮ ᱯᱷᱳᱱ ᱞᱟᱜᱟᱜ ᱮ ᱟᱫᱚᱢ ᱮᱢᱟᱦᱟᱭ ᱜᱮᱭᱟ ᱯᱷᱳᱱ ᱫᱚ ᱛᱟᱦᱞᱮ ᱟᱫᱚ ᱯᱷᱳᱱ ᱫᱚᱢ ᱮᱢᱟᱦᱟᱭᱟ ᱟᱫᱚ ᱟᱡ ᱱᱟᱦᱟᱜ ᱪᱮᱫ ᱮ ᱧᱮᱞᱮᱫᱼᱟ ᱵᱟᱹᱲᱤᱡᱟᱜ ᱥᱮ ᱵᱷᱟᱹᱜᱤᱭᱟᱜ ᱚᱱᱟ ᱫᱚ ᱪᱤᱠᱟᱢ ᱞᱟᱹᱭ ᱫᱟᱲᱮᱭᱟᱜᱼᱟ᱾ ᱛᱚ ᱚᱱᱠᱟ ᱥᱟᱨᱟᱫᱤᱱ ᱯᱷᱳᱱ ᱠᱚ ᱧᱮᱞ ᱠᱟᱛᱮᱜ ᱦᱚᱸ ᱢᱮᱫ ᱠᱚ ᱠᱷᱟᱨᱟᱯᱚᱜ ᱠᱟᱱᱟ ᱱᱮᱛᱟᱨ ᱫᱚ ᱛᱚ ᱩᱱᱟᱹᱜ ᱪᱚᱥᱟ ᱵᱟᱠᱚ ᱦᱚᱨᱚᱜᱽ ᱛᱟᱦᱮᱸᱫ ᱜᱤᱫᱽᱨᱟᱹ ᱠᱚ ᱧᱮᱞᱟᱢ ᱡᱚᱠᱷᱚᱱᱮᱢ ᱵᱚᱭᱮᱥᱚᱜᱼᱟ ᱦᱮᱸ ᱦᱮᱸ ᱡᱚᱠᱷᱚᱱᱮᱢ ᱵᱚᱭᱮᱥᱚᱜᱼᱟ ᱛᱚᱠᱷᱚᱡ ᱚᱠᱷᱚᱱ ᱵᱟᱹᱭ ᱵᱟᱹᱭᱛᱮ ᱟᱡ ᱵᱚᱭᱮᱥ ᱞᱮᱠᱷᱟᱡ ᱫᱚ ᱢᱮᱫ ᱨᱮᱱᱟᱜ ᱯᱟᱣᱟᱨ ᱠᱚ ᱠᱚᱢᱚᱜ ᱟ ᱛᱚ ᱟᱫᱚ ᱵᱚᱭᱮᱥ ᱦᱚᱲ ᱜᱮᱠᱚ ᱦᱚᱨᱚᱜ ᱛᱟᱦᱮᱸᱫ ᱟᱨ ᱱᱮᱛᱟᱨ ᱫᱚ ᱧᱮᱞᱚᱜ ᱚᱱᱟ ᱜᱤᱫᱽᱨᱟᱹ ᱠᱷᱚᱱ ᱜᱮ ᱫᱚᱢᱮ ᱪᱚᱥᱢᱟ ᱠᱚ ᱦᱚᱨᱚᱜ ᱮᱫᱟ ᱚᱱᱮ ᱢᱮᱫ ᱨᱮᱱᱟᱜ ᱠᱷᱟᱨᱟᱯ ᱯᱷᱳᱱ ᱠᱚ ᱡᱩᱫᱤ ᱯᱷᱳᱱ ᱨᱮᱱᱟᱜ ᱞᱟᱹᱭᱤᱴ ᱛᱮ ᱦᱮᱸ ᱯᱷᱳᱱ ᱨᱮᱱᱟᱜ ᱞᱟᱭᱤᱴ ᱛᱮ ᱥᱚᱵ ᱥᱚᱢᱚᱭ ᱢᱮᱫᱨᱮ ᱯᱟᱲᱟᱜ ᱠᱟᱱᱟ ᱛᱚ
ᱦᱮᱸ ᱦᱮᱸ
ᱚᱱᱮ ᱚᱱᱠᱟ ᱛᱟᱦᱞᱮ ᱟᱯᱮ ᱥᱮᱫ ᱟᱯᱮ ᱨᱮᱱ ᱜᱤᱫᱽᱨᱟᱹ ᱠᱚᱫᱚ ᱯᱷᱳᱱ ᱠᱚᱫᱚ ᱠᱚ ᱧᱮᱞ ᱜᱮᱭᱟ ᱥᱮ ᱵᱟᱝ?
ᱟᱫᱚ ᱱᱤᱛᱳ ᱫᱚ ᱚᱲᱟᱜ ᱨᱮ ᱢᱮᱱᱟᱜ ᱠᱤᱱᱟᱹ ᱛᱚ ᱟᱹᱞᱤᱧ ᱢᱟ ᱵᱟᱭᱨᱮ ᱨᱮ ᱪᱤᱠᱟᱹ ᱛᱮᱞᱤᱧ ᱞᱟᱹᱭᱱᱟ ᱾ ᱟᱱ ᱪᱤᱠᱟᱹᱠᱟ ᱠᱟᱛᱮᱢ ᱵᱩᱞᱟᱹᱣ ᱠᱤᱱᱟ ᱪᱤᱠᱟᱛᱮ ᱫᱚᱦᱚᱣᱟᱫ ᱠᱤᱱᱟᱠᱷᱟᱱ ᱾ ᱟᱹᱵᱧ ᱫᱚᱞᱤᱧ ᱢᱮᱱ ᱠᱟᱫᱮᱭᱟ ᱡᱮ ᱟᱞᱚᱵᱤᱱ ᱟᱞᱚᱢ ᱩᱫᱩᱜ ᱟᱠᱤᱱᱟ ᱜᱤᱫᱽᱨᱹ ᱯᱤᱫᱽᱨᱟᱹ ᱟᱫᱚ ᱮᱸᱜᱟᱛ ᱜᱮ ᱡᱩᱫᱤ ᱚᱱᱠᱟᱱᱤᱡ ᱦᱩᱭᱩᱜ ᱟᱭ
ᱦᱮᱸ ᱛᱚ ᱦᱮᱸᱛᱚ ᱱᱮᱛᱟᱨ ᱫᱚ ᱯᱷᱳᱱ ᱜᱤ ᱯᱷᱳᱱ ᱪᱷᱟᱲᱟ ᱫᱟᱠᱟ ᱵᱟᱠᱚ ᱡᱚᱢᱮᱫ ᱛᱚ ᱜᱤᱫᱽᱨᱟᱹ
ᱦᱮᱸ, ᱟᱫᱚ ᱟᱡ ᱭᱩ ᱜᱮ ᱡᱩᱫᱤ ᱚᱱᱠᱟᱼᱼ ᱠᱟᱱᱤᱡ ᱦᱩᱭᱩᱜ-ᱟ, ᱜᱤᱫᱽᱨᱟᱹ ᱱᱟᱠᱷᱟᱱ ᱪᱤᱠᱟᱹᱭ ᱫᱚᱦᱚ ᱠᱟᱜ ᱠᱤᱱᱟᱭ? ᱴᱷᱤᱠ ᱜᱮᱧ ᱫᱚᱦᱚᱭᱮᱫ ᱠᱤᱱᱟᱹᱧ᱾
ᱦᱮᱸ
ᱤᱧ ᱢᱮᱱᱠᱟᱣ ᱫᱟᱹᱧ ᱡᱮ ᱯᱷᱳᱱ ᱠᱷᱚᱱᱟᱜ ᱫᱚ ᱥᱟᱦᱟ ᱨᱮᱜᱮ ᱫᱚᱦ ᱟᱹᱠᱤᱱ ᱢᱮ ᱚᱞᱚᱜ ᱯᱟᱲᱦᱟᱣ ᱡᱟᱹᱥᱛᱤ ᱠᱤᱱ ᱢᱮ ᱟᱫᱚ ᱟᱡᱭᱩᱜᱮ ᱥᱟᱵ ᱥᱚᱢᱚᱭ ᱥᱴᱟᱨᱮ ᱵᱷᱤᱰᱭᱳ ᱵᱮᱱᱟᱣ ᱟᱭ ᱦᱟᱱᱟ ᱱᱤᱭᱟᱹ ᱠᱚᱨᱟᱶ ᱟᱭ ᱥᱴᱟᱨᱮ᱾ ᱛᱟᱦᱮ ᱜᱤᱫᱽᱨᱟᱹ ᱫᱚ ᱪᱮᱫᱟᱜ ᱵᱟᱭ ᱥᱮᱬᱟᱭᱟ ᱟᱭᱭᱩ ᱧᱮᱞ ᱛᱮᱜᱮ ᱛᱚ ᱜᱤᱫᱽᱨᱟᱹ ᱫᱚ ᱥᱮᱬᱟᱭᱟ ᱥᱮ
ᱦᱮᱸ ᱦᱮᱸ ᱦᱮᱸᱛᱚ ᱮᱸᱜᱟᱛ ᱟᱯᱟᱛ ᱧᱮᱞ ᱛᱮᱜᱮ ᱛᱚ ᱜᱤᱫᱽᱨᱟᱹ ᱫᱚᱭ ᱥᱮᱟᱱᱟᱭᱟ ᱥᱮ ᱪᱮᱫ᱾
ᱦᱩᱸ ᱜᱚ ᱵᱟᱵᱟ ᱧᱮᱞ ᱛᱮᱜᱮ ᱛᱚ
ᱦᱮᱸ ᱟᱢ ᱚᱠᱟᱢ ᱫᱮᱠᱷᱟᱣᱟᱭᱟ ᱥᱮ ᱚᱠᱟᱢ ᱥᱤᱠᱷᱟᱹᱟᱭᱟ ᱚᱱᱟ ᱠᱚᱛᱚ ᱥᱤᱠᱷᱟᱹᱭᱟ᱾ ᱛᱟᱦᱚᱞᱮ ᱟᱢ ᱡᱩᱫᱤ ᱩᱱᱤ ᱥᱟᱢᱚᱝ ᱨᱮ ᱨᱤᱞᱥ ᱵᱷᱤᱰᱭᱳᱢ ᱵᱮᱱᱟᱣ? ᱛᱟᱞᱦᱮ ᱥᱮ ᱩᱱᱤ ᱦᱚᱸ ᱨᱤᱞᱥ ᱵᱷᱤᱰᱤᱭᱟ ᱥᱮᱫ ᱜᱮ ᱢᱚᱱᱮ ᱪᱟᱞᱟᱜ ᱛᱟᱭᱟ ᱥᱮ, ᱚᱱᱟ ᱜᱮ ᱧᱮᱞᱼᱼ ᱥᱟᱱᱟᱭ ᱮᱭᱟ,
ᱩᱸ ᱛᱟᱦᱟᱞᱮᱼᱼ ᱟᱫᱚ ᱱᱚᱜᱚ ᱱᱚᱝᱠᱟ ᱪᱮᱫ ᱮᱢ ᱪᱤᱠᱟᱹᱭᱟ? ᱡᱩᱜᱽ ᱠᱚᱦᱚᱸ ᱯᱟᱞᱴᱟᱜ ᱠᱟᱱᱟ ᱛᱚ? ᱟᱯᱰᱮᱴ ᱪᱟᱞᱟᱜ ᱠᱟᱱᱟ᱾ ᱟᱫᱚ ᱟᱯᱰᱮ ᱥᱟᱸᱣᱼᱼ ᱟᱵᱚ ᱛᱮ ᱟᱵᱚ ᱟᱵᱰᱮᱴ ᱦᱩᱭᱩᱜ ᱛᱟᱵᱚᱱᱟ᱾ ᱟᱫᱚ ᱟᱵᱰᱮᱴ ᱫᱚᱵᱚᱱ ᱟᱵᱰᱮᱴᱚᱜ ᱠᱟᱱ ᱜᱮᱭᱟ ᱵᱟᱝ ᱫᱚ ᱵᱟᱝ᱾ ᱟᱫᱚ ᱱᱟᱱᱛᱮ ᱟᱫᱚ ᱱᱷᱟᱱᱛᱮ ᱯᱷᱤᱛᱤ-ᱭᱟᱹᱣ ᱦᱩᱭᱩᱜ ᱠᱟᱱ ᱛᱟᱵᱚᱱᱟ ᱫᱚᱢᱮ।
ᱦᱩᱸ ᱠᱷᱚᱛᱤ ᱢᱟᱛᱚ ᱵᱷᱟᱜᱤ ᱜᱮ ᱦᱩᱭᱩᱜ ᱠᱟᱱᱟ, ᱚᱠᱚᱭ ᱵᱩᱡᱽ ᱫᱟᱭ, ᱚᱠᱚᱭ ᱵᱟᱭ ᱵᱩᱡᱽ ᱫᱟ᱾
ᱦᱮᱸ ᱦᱚᱲ ᱠᱚᱨᱮᱱᱟᱜ ᱠᱷᱩᱛᱤ ᱦᱩᱭᱩᱜ ᱠᱟᱱ ᱛᱟᱵᱚᱱᱟ ᱡᱟᱹᱥᱛᱤ, ᱟᱨ ᱞᱟᱦᱟ ᱛᱮᱫᱚ ᱧᱮᱞᱚᱜᱼᱼ ᱠᱟᱱ ᱛᱟᱦᱮᱸᱫ, ᱢᱤᱫ ᱥᱟᱭ ᱢᱟᱱᱮ ᱮᱠᱥᱚ ᱵᱚᱪᱷᱚᱨ ᱠᱚ ᱵᱟᱧᱪᱟᱜ ᱠᱟᱱ ᱛᱟᱦᱮᱸᱜ ᱦᱚᱲ ᱠᱚ। ᱦᱟᱲᱟᱢ ᱦᱚᱲ ᱠᱚ ᱵᱩᱲᱦᱤ ᱦᱚᱲ ᱠᱚ। ᱟᱨ ᱱᱮᱛᱟᱨ ᱢᱟ ᱧᱮᱞᱚᱜ ᱠᱟᱱᱟ ᱪᱚᱞᱞᱤᱥ, ᱯᱚᱧᱪᱟᱥ ᱵᱚᱪᱷᱚᱨ ᱨᱮᱜᱮ ᱠᱚ ᱦᱤᱡᱩᱜ ᱠᱟᱱᱟ᱾ ᱨᱩᱣᱟᱹᱜ ᱟᱡᱟᱨ ᱠᱚᱛᱮ ᱫᱚᱢᱮᱼᱼ
ᱵᱚᱸᱜᱟ ᱛᱟᱞᱟᱜ ᱠᱟᱱᱟ ᱠᱚ ᱪᱚᱞᱞᱤᱥ-ᱯᱚᱧᱪᱟᱥ ᱵᱚᱪᱷᱚᱨ ᱨᱮᱜᱮ᱾
ᱦᱩᱸ, ᱟᱲᱤ ᱞᱚᱜᱚᱱ।
ᱦᱮᱸ ᱱᱤᱛᱚᱜ ᱫᱚ ᱯᱷᱟᱥᱴᱯᱷᱩᱰ ᱠᱚ, ᱦᱮᱱ ᱛᱮᱱ ᱠᱚ ᱛᱩᱫ ᱟᱠᱟᱱᱟ। ᱡᱟᱹᱥᱛᱤ ᱫᱟᱠᱟ ᱩᱛᱩ ᱥᱚᱵᱡᱤ ᱠᱚ ᱚᱱᱟ ᱠᱚ ᱡᱚᱢ ᱵᱟᱹᱜᱤᱭᱟᱛᱮ ᱵᱤᱥᱤ ᱥᱟᱥᱛᱚᱼᱼ ᱠᱚ ᱡᱚᱢ ᱫᱟ᱾ ᱛᱚ, ᱚᱱᱟ ᱠᱚᱛᱮ ᱟᱨᱚ ᱵᱤᱥᱤ ᱨᱳᱜᱽ ᱟᱡᱟᱨ ᱧᱟᱢᱚᱜ ᱠᱟᱱᱟ ᱾
ᱦᱩᱸ, ᱡᱟᱦᱟᱸ ᱫᱚ ᱱᱮᱛᱟᱨ ᱢᱟ ᱚᱱᱞᱟᱭᱤᱱ ᱥᱤᱥᱴᱮᱢ ᱫᱚ᱾ ᱚᱱᱞᱟᱭᱤᱱ ᱛᱮᱢ ᱚᱰᱟᱨ ᱠᱮᱜ-ᱟ ᱦᱤᱡᱩᱜ-ᱟ ᱚᱲᱟᱜ ᱥᱟᱢᱟᱝ ᱨᱮ,
ᱦᱮᱸ, ᱤᱥᱤᱱ ᱵᱟᱥᱟᱝ ᱫᱚ ᱠᱚᱥᱴᱚ ᱜᱮᱠᱚ ᱵᱩᱡᱽ ᱫᱟ᱾
ᱦᱩᱸ, ᱤᱥᱤᱱ ᱵᱟᱥᱟᱝ ᱵᱟᱝᱠᱚ ᱤᱥᱤᱱ ᱵᱟᱥᱟᱝ ᱮᱫᱟ᱾ ᱛᱟᱯᱚᱨ ᱚᱱᱟ ᱫᱚ ᱵᱟᱭᱨᱮ ᱨᱮᱱᱟᱜ ᱜᱮᱠᱚ ᱡᱚᱢ ᱫᱟ। ᱟᱫᱚ ᱵᱟᱭᱨᱮ ᱨᱮᱱᱟᱜ ᱡᱚᱢ ᱞᱮᱠᱷᱟᱡ ᱫᱚ ᱦᱚᱲᱢᱚ ᱫᱚ ᱼᱼ ᱠᱷᱟᱨᱟᱯᱚᱜ ᱜᱮᱭᱟ ᱡᱚᱛᱚ, ᱚᱸᱰᱮ ᱫᱚ ᱵᱮᱥ ᱵᱮᱥ ᱡᱤᱱᱤᱥ ᱫᱚ ᱵᱟᱭ ᱤᱥᱤᱱᱟᱢᱟ ᱥᱮ? ᱟᱭᱢᱟ ᱠᱤᱪᱷᱩ ᱦᱟᱱᱟ ᱱᱟ ᱢᱚᱥᱞᱟ ᱠᱚᱭ ᱞᱟᱜᱟᱣᱟ।
ᱦᱩᱸ ᱦᱩᱸ, ᱛᱤ ᱛᱤᱱᱟᱹᱜ ᱪᱮᱫ ᱠᱚ ᱢᱮᱱᱟᱜ-ᱟ ᱵᱟᱹᱱᱩᱜ-ᱟ? ᱦᱮᱸ ᱪᱮᱫᱼᱼ ᱠᱟᱱᱟᱜ ᱵᱷᱟᱜᱮᱭᱟ ᱥᱮ ᱵᱟᱝ ᱵᱷᱟᱜᱮᱭᱟ? ᱵᱟᱹᱲᱤᱡᱟᱜ ᱮᱢᱟ ᱫᱟᱭ ᱥᱮ ᱵᱷᱟᱜᱤᱭᱟᱜ?
ᱦᱩᱸ, ᱦᱚᱸᱜ-ᱚ ᱱᱚᱝᱠᱟ ᱟᱫᱚ ᱪᱮᱫ ᱮᱢ ᱪᱤᱠᱟᱹ ᱫᱟᱲᱮᱭᱟᱜ-ᱟ? ᱮ ᱫᱤᱱ ᱠᱟᱞ ᱜᱮ ᱚᱱᱠᱟ ᱪᱟᱵᱟᱣ ᱠᱟᱱᱟ।
ᱜᱤᱫᱽᱨᱟᱹ ᱠᱚᱦᱚᱸ ᱱᱮᱛᱟᱨ ᱫᱚ ᱚᱱᱟ ᱠᱚᱜᱮ ᱵᱷᱟᱜᱤ ᱠᱚ ᱵᱩᱡᱽ ᱫᱟ, ᱚᱲᱟᱜ ᱨᱮᱱᱟᱜ ᱤᱥᱤᱱ ᱫᱟ ᱼᱼ ᱠᱟ ᱫᱚ ᱵᱟᱝᱠᱚ ᱠᱩᱥᱤᱭᱟᱜ ᱠᱟᱱᱟ।
ᱦᱮᱸ ᱛᱚᱵᱮ ᱫᱟᱠᱟ ᱠᱚ ᱵᱟᱠᱚ ᱡᱚᱢᱟ ᱚᱲᱟᱜ ᱨᱮᱱᱟᱜ, ᱥᱮᱛᱟᱜ ᱠᱷᱟᱱ ᱜᱮ ᱞᱟᱹᱰᱩ। ᱤᱧ ᱫᱚ ᱪᱟᱣᱢᱤᱱᱤᱧ ᱡᱚᱢᱟ, ᱤᱧᱫᱚ ᱯᱟᱥᱛᱟᱧ ᱡᱚᱢᱟ।
ᱟᱨ ᱞᱟᱦᱟ ᱛᱮᱢᱟ ᱢᱤᱫ ᱪᱩᱯᱩᱫ ᱫᱟᱠᱟ ᱞᱟᱹᱜᱤᱫ ᱠᱚ ᱨᱟᱜ ᱵᱟᱲᱟ ᱟᱠᱟᱫᱟ
ᱦᱮᱸ
ᱱᱮᱛᱟᱨ ᱫᱚ ᱚᱱᱟ ᱜᱤᱫᱽᱨᱟᱹ ᱫᱚ ᱵᱟᱝᱠᱚ ᱵᱩᱡᱟ
ᱩᱸ ᱵᱟ ᱵᱩᱡ ᱞᱟᱦᱟ ᱫᱚ ᱞᱟᱦᱟ ᱛᱮᱫᱚ ᱚᱱᱠᱟ ᱦᱟᱱᱟ ᱱᱟ ᱡᱚᱢᱟᱜ ᱵᱟᱝ ᱛᱟᱦᱮᱸ ᱠᱟᱱᱟ ᱛᱟᱦᱮᱸ ᱠᱟᱱᱟ ᱫᱟᱠᱟ ᱩᱛᱩ ᱡᱚᱢ ᱠᱟᱛᱮᱜ ᱜᱮ ᱵᱟᱧᱪᱟᱜ
ᱛᱟᱨᱢᱟ ᱦᱤᱨᱤᱡ ᱵᱟᱹᱥᱭᱟᱹ ᱫᱟᱠᱟ ᱩᱛᱩ ᱠᱚ ᱧᱟᱢ ᱮᱫᱟ ᱥᱮ
ᱦᱮᱸ
ᱛᱟᱨ ᱡᱚᱱᱭᱚ ᱵᱟᱝᱠᱚ ᱵᱩᱡ ᱫᱟᱹ
ᱫᱟᱠᱟ ᱩᱛᱩ ᱠᱚ ᱧᱟᱢ ᱮᱫᱟ ᱛᱟᱯᱚᱨ ᱚᱱᱮ ᱞᱟᱹᱰᱩ ᱠᱚ ᱦᱮᱱᱛᱮᱜ ᱦᱟᱱᱟ ᱱᱟᱣᱟ ᱡᱚᱢ ᱠᱟᱛᱮᱜ ᱦᱮ ᱵᱟᱝ ᱚᱱᱟ ᱛᱮᱜᱮᱛᱚ ᱱᱮᱛᱟᱨ ᱫᱚ ᱡᱟᱹᱥᱛᱤ ᱨᱳᱜ ᱨᱳᱜᱽ ᱟᱡᱟᱨ ᱵᱤᱢᱟᱨ ᱠᱚ ᱧᱟᱧᱟᱢ ᱠᱟᱱᱟ ᱡᱮᱦᱮᱛᱩ
ᱦᱟᱭ ᱟᱹᱰᱤ ᱠᱚᱢ ᱵᱚᱭᱮᱥ ᱨᱮᱜᱮ ᱨᱳᱜᱽ ᱠᱚ ᱦᱟᱴᱟ ᱴᱮᱠ ᱠᱚ ᱦᱩᱭ ᱟᱠᱚ ᱠᱟᱱᱟ
ᱦᱮᱸ ᱦᱟᱴᱟ ᱮᱴᱮᱠ ᱠᱚ ᱦᱩᱭᱩᱜ ᱠᱟᱱᱟ ᱡᱮᱦᱮᱛᱩ